ᱡᱚᱦᱟᱨ ᱜᱮ
ᱪᱮᱫ ᱮᱢ ᱪᱤᱠᱟᱹᱭᱮᱫᱟ?
ᱪᱮᱫ ᱦᱚᱸ ᱵᱟᱝ ᱦᱚᱸ-ᱚᱱᱰᱮ ᱱᱤᱛᱚᱜ ᱤᱧ ᱦᱮᱸᱻᱮ ᱜᱤᱧ ᱦᱮᱡ ᱮᱱᱟ ᱡᱚᱢ ᱵᱟᱲᱟ ᱠᱟᱛᱮᱫ
ᱚ ᱟᱹᱰᱤ ᱞᱮᱴ ᱛᱮᱢ ᱡᱚᱢ ᱛᱮ ᱛᱮᱦᱤᱧᱟᱜ ᱟᱹᱰᱤ ᱞᱮᱴ ᱛᱮᱢ ᱡᱚᱢ ᱮᱫᱟ ᱛᱮᱦᱤᱧ ᱫᱚ ᱵᱟᱨᱫᱷᱟᱮ ᱦᱩᱭ ᱮᱱᱟ
ᱮᱱᱟᱝᱚᱜ ᱡᱚᱢ ᱠᱟᱛᱮᱧ ᱦᱮᱡ ᱞᱮᱱᱟ ᱟᱫᱚ ᱤᱧ ᱵᱟ ᱛᱟᱹᱠᱤᱱ ᱫᱚ ᱱᱚᱰᱮ ᱠᱤᱱ ᱛᱟᱦᱮ ᱠᱟᱱᱟ ᱛᱟᱦᱚᱞᱮ ᱵᱟᱠᱤᱱ ᱱᱚᱰᱮ ᱦᱤᱡᱩᱜ ᱵᱟᱠᱤᱱ ᱢᱮᱱᱟ ᱱᱩᱭ ᱜᱤᱫᱨᱟᱹ ᱥᱟᱦ ᱠᱷᱚᱱᱮ ᱜᱟᱞ ᱢᱟᱨᱟᱜ ᱠᱟᱱᱟ
ᱱᱤᱥᱪᱳᱭ ᱠᱤᱱ ᱢᱚᱱᱮᱭᱟ ᱮᱴᱟᱜ ᱠᱤᱪᱷᱩ ᱦᱟᱸᱜ ᱟᱫ ᱥᱮ ᱮᱱᱟ ᱫᱚ ᱵᱟᱹᱧ ᱯᱷᱳᱱ ᱞᱮᱫᱟ
ᱦᱮ
ᱟᱨ ᱛᱤᱦᱤᱧ ᱫᱚ ᱚᱱᱟ ᱤᱭᱟᱹ ᱦᱩᱭᱱᱟᱛᱚ ᱛᱟᱦᱞᱮ ᱟᱨᱚ ᱚᱲᱟᱜ ᱤᱧ ᱨᱩᱣᱟᱹᱲ ᱮᱱᱟ᱾
ᱦᱳᱭ ᱛᱤᱭᱮ ᱯᱟᱭᱨᱟᱜ ᱥᱤᱢ ᱯᱮ ᱡᱚᱢ ᱠᱮᱫ ᱠᱚᱣᱟ ᱥᱮ ᱪᱮᱫ? ᱮᱨᱚᱜ ᱥᱤᱢ ᱫᱚ ᱪᱮᱫ ᱞᱟᱜᱤᱫ ᱵᱚᱱ ᱡᱚᱢ ᱮᱨᱚᱜ ᱥᱤᱢ ᱫᱚ ᱚᱱᱟ ᱪᱟᱥ ᱡᱟᱛᱮ ᱵᱷᱟᱹᱜᱤ ᱦᱩᱭᱩᱜ ᱢᱟ ᱦᱩᱲᱩ ᱠᱚ ᱡᱟᱛᱮ
ᱦᱮᱸ ᱚᱱᱟ ᱫᱚ ᱢᱟᱱᱮ ᱪᱟᱥ ᱨᱮᱱᱟᱜ ᱥᱩᱨᱩᱣᱟᱜ ᱥᱩᱨᱩ ᱢᱟᱱᱮ ᱵᱚᱸᱜᱟ ᱵᱩᱨᱩ ᱠᱚ ᱡᱟᱦᱟᱸ ᱵᱚᱱ ᱫᱮᱵᱟᱥᱮᱵᱟ ᱠᱚ ᱚᱱᱠᱟ ᱚᱱᱟᱜᱮ
ᱦᱮᱸ ᱮᱨᱚᱜ ᱥᱤᱢ ᱟᱞᱮ ᱦᱚᱸ ᱛᱤᱸᱧ ᱜᱮ ᱞᱮ ᱡᱚᱢ ᱠᱮᱫ ᱠᱚᱣᱟ ᱟᱞᱮ ᱦᱚᱸ ᱮᱨᱚᱜ ᱥᱤᱢ
ᱚ
ᱟᱢ ᱡᱚᱠᱷᱚᱱᱮᱢ ᱠᱚᱞ ᱤᱧ ᱠᱟᱱ ᱛᱟᱦᱮᱱᱟ ᱤᱧ ᱦᱮᱸ ᱟᱢ ᱠᱤ ᱦᱮᱸ ᱱᱤᱛᱳ ᱡᱟᱦᱟᱸ ᱱᱤᱛᱳᱜ ᱡᱚᱠᱷᱚᱱ ᱦᱮᱸ ᱱᱤᱛᱳᱜ ᱡᱚᱠᱷᱚᱱ ᱠᱟᱨᱭᱟ ᱠᱷᱚᱱᱮᱢ ᱠᱚᱞᱤᱧ ᱠᱟᱱ ᱛᱟᱦᱮ
ᱦᱮᱸ ᱦᱮᱸ ᱦᱮᱸ
ᱠᱚᱯᱤ ᱠᱮᱛᱟᱢ ᱠᱚᱞᱤᱧ ᱠᱟᱱ ᱛᱟᱦᱮᱱᱟ ᱠᱤ
ᱵᱟ-ᱵᱟ ᱤᱭᱟᱹ ᱱᱟᱢᱵᱟᱨ ᱤᱱᱴᱟᱨ ᱠᱟᱛᱮᱜ ᱦᱮᱸ
ᱤᱧᱫᱚ ᱚᱱᱟᱜᱤᱧ ᱢᱮᱱ ᱮᱫᱟ ᱟᱫᱚ ᱠᱚᱯᱤ ᱠᱟᱛᱮᱫ ᱠᱤ ᱥᱚᱢᱚᱥᱥᱟ ᱦᱩᱭᱩᱜᱼᱠᱟᱱᱟ ᱚᱱᱟᱜᱤᱧ ᱱᱚᱝᱠᱟᱛᱮ ᱟᱢᱟᱜ ᱱᱟᱢᱵᱟᱨ ᱚᱞ ᱠᱟᱛᱮ ᱜᱤᱧ ᱠᱚᱞᱟᱫ
ᱤᱧ ᱫᱚ ᱤᱧ ᱫᱚ ᱤᱧ ᱟᱡᱽ ᱯᱚᱨᱡᱚᱱᱛᱚ ᱢᱤᱫ ᱫᱤᱱ ᱦᱚᱸ ᱟᱶᱨᱤᱧ ᱠᱩᱯᱤᱭᱟ ᱤᱧ ᱫᱚ ᱰᱟᱭᱨᱮᱠᱴ ᱤᱭᱟᱹ ᱚᱞ ᱠᱟᱛᱮ ᱜᱮ ᱵᱟᱝ ᱤᱧ ᱫᱚ ᱚᱰᱮ ᱥᱚᱢᱚᱥᱥᱟ ᱫᱚ ᱟᱢᱟᱜ ᱦᱚᱸ ᱵᱟᱝ ᱤᱧᱟᱜ ᱦᱚᱸ ᱵᱟᱝ ᱰᱟᱭᱨᱮᱠᱴ ᱚᱸᱰᱮ ᱜᱮ ᱞᱟᱹᱭ ᱠᱮᱫᱟ ᱡᱮ ᱤᱭᱟᱹ ᱢᱮᱱᱴᱮᱱᱥ ᱪᱟᱞᱩᱜ ᱠᱟᱱᱟ ᱮᱱᱴᱟᱨ ᱤᱭᱟᱹ ᱥᱟᱨᱵᱷᱟᱨ ᱚᱱᱟ ᱠᱷᱟᱹᱛᱤᱨ ᱛᱮ ᱱᱟᱥᱮ ᱵᱤᱡᱤ ᱢᱮᱱ ᱮᱫᱟ ᱠᱤᱪᱷᱩ ᱠᱷᱚᱱ ᱯᱚ ᱯᱚᱨ ᱦᱟᱸᱜ ᱟᱢ ᱴᱨᱟᱭ ᱢᱮ ᱟᱫᱚ ᱚᱱᱟ ᱫᱚ ᱤᱧ ᱫᱚ ᱛᱟᱦᱚᱞᱮ ᱱᱤᱭᱟᱹ ᱫᱚ ᱟᱫᱚ ᱵᱟᱝ ᱪᱟᱞᱟᱜ ᱛᱚᱨᱟᱭᱟᱜ ᱠᱟᱹᱭᱟᱹᱧ
ᱯᱩᱨᱟᱹ ᱵᱟᱝ ᱧᱮᱞᱚᱜ ᱠᱟᱱ ᱛᱟᱦᱮᱱᱟ ᱟᱢᱟᱜ ᱧᱮᱞᱚᱜ ᱠᱟᱱ ᱛᱟᱦᱮᱱᱟ ᱵᱟᱝ
ᱦᱮᱸ ᱤᱧᱟᱹᱜ ᱫᱚ ᱧᱮᱞᱚᱜ ᱠᱟᱱ ᱛᱟᱦᱮᱱᱟ ᱚᱱᱟ ᱤᱭᱟᱹ ᱟᱢ ᱚᱱᱟ ᱤᱭᱟᱹᱢ ᱤᱭᱟᱹ ᱟᱠᱟᱫᱟ ᱡᱟᱦᱟᱸ ᱯᱷᱤᱰᱵᱮᱠ ᱠᱚ ᱢᱮᱱ ᱟᱠᱟᱫᱟ ᱯᱷᱤᱰᱵᱮᱠ ᱮᱢ ᱠᱳᱞ ᱟᱠᱟᱫᱟ
ᱚᱠᱟᱴᱟᱜ ᱨᱮᱭᱟ ᱯᱷᱤᱰᱵᱮᱠ
ᱯᱷᱤᱰᱵᱮᱠ ᱟᱹᱰᱤ ᱫᱤᱱ ᱠᱷᱚᱱ ᱢᱤᱫᱴᱟᱝ ᱢᱮᱱᱟᱜᱼᱟ ᱡᱮ ᱯᱷᱤᱰᱵᱮᱠ ᱢᱤᱫᱴᱟᱝ ᱞᱟᱜᱟᱜ ᱠᱟᱱᱟ ᱪᱮᱫ ᱞᱮᱠᱟᱢ ᱛᱤᱱᱟᱹᱜ ᱮᱢ ᱴᱟᱠᱟᱢ ᱡᱚᱜᱟᱣ ᱟᱹᱜᱩ ᱢᱟᱱᱮ ᱤᱱᱠᱟᱢ
ᱟᱪᱪᱷᱟ ᱦᱮᱸ ᱦᱮᱸ ᱦᱮᱸ ᱦᱮᱸ ᱦᱮᱸ ᱵᱟᱨᱭᱟ ᱦᱮᱡ ᱟᱠᱟᱱᱟ
ᱤᱧ ᱫᱚ ᱦᱚᱞᱟ ᱢᱤᱫᱴᱟᱝ ᱤᱧ ᱠᱚᱨᱟᱣ ᱠᱮᱫᱟ ᱤᱱᱠᱟᱢ ᱚᱱᱟ ᱯᱷᱤᱰᱵᱮᱠ ᱤᱧ ᱮᱢ ᱟᱫᱟ ᱦᱮᱸ
ᱦᱮᱸ
ᱯᱷᱤᱰᱵᱮᱠ ᱤᱧ ᱮᱢᱟᱫᱟ ᱛᱟᱨᱯᱚᱨ ᱫᱚ ᱠᱤᱱᱛᱩ ᱧᱮᱞᱮᱱ ᱛᱤᱧᱟᱹ ᱚᱱᱟ ᱰᱟᱥᱵᱳᱨ ᱫᱚ ᱚᱱᱟᱛᱮᱜᱮ ᱟᱢ ᱦᱚᱭᱛᱚ ᱦᱚᱞᱟ ᱡᱚᱠᱜᱟᱡ ᱤᱧ ᱢᱤᱥᱴᱮᱠ ᱟᱫᱢᱮᱭᱟ ᱰᱟᱥ ᱵᱳᱲ ᱧᱮᱞ ᱢᱮ ᱥᱮ ᱜᱚᱱᱚᱜ ᱠᱟᱱᱟ ᱥᱮ ᱵᱟᱝ
ᱟᱨ ᱦᱳᱭ ᱚᱱᱟ ᱦᱚᱞᱟ ᱰᱟᱥᱵᱳᱲ ᱫᱚᱢ ᱧᱮᱞ ᱫᱟᱲᱮ ᱟᱠᱟᱫᱟ
ᱦᱮᱸ ᱛᱚᱠᱷᱚᱱ ᱫᱚᱧ ᱧᱮᱞ ᱫᱟᱲᱮ ᱟᱠᱟᱫᱟ
ᱚ ᱟᱨ ᱦᱚᱸ ᱦᱚᱞᱟᱢ ᱧᱮᱞ ᱞᱮᱫᱟ ᱛᱤᱱᱟᱹᱜ ᱨᱮᱡᱮᱴ ᱥᱠᱟᱱ ᱛᱟᱞᱟᱝ-ᱟ ᱛᱤᱱᱟᱜ ᱚᱱᱠᱟᱱᱟᱜ ᱠᱤᱪᱷ ᱧᱮᱞ ᱞᱮᱫᱟᱢ
ᱚᱱᱟ ᱫᱚ ᱚᱱᱟ ᱫᱚ ᱟᱹᱣᱨᱤ ᱠᱚ ᱤᱭᱟᱹᱭᱟ
ᱦᱳᱭ ᱮᱠᱥᱮᱯᱴ ᱫᱚ ᱟᱶᱨᱤ ᱠᱚ ᱮᱠᱥᱮᱯᱴ-ᱟ ᱠᱷᱟᱹᱞᱤ ᱤᱯᱷᱮᱠᱴᱤᱵᱷ ᱥᱯᱤᱪ ᱠᱚ ᱦᱟᱛᱟᱣ ᱟᱠᱟᱫᱟ ᱥᱮ ᱵᱟᱝ ᱠᱚ ᱦᱟᱛᱟᱣ ᱟᱠᱟᱫᱟ ᱚᱱᱠᱟᱱᱟᱜ ᱠᱤᱪᱷᱩ
ᱦᱮᱸ
ᱤᱯᱷᱮᱠᱴᱤᱵᱽ ᱤᱥᱯᱤᱪ ᱪᱮᱫ ᱦᱟᱛᱟᱣ ᱟᱠᱟᱫᱟ?
ᱦᱮᱸ, ᱦᱟᱛᱟᱣ ᱠᱟᱜ ᱜᱮᱭᱟ ᱠᱚ, ᱯᱟᱸᱪ ᱪᱟᱨ ᱯᱟᱸᱪ ᱤᱧᱟᱹᱜ ᱢᱮᱱᱟᱜ ᱛᱤᱧᱟᱹ᱾ ᱪᱟᱨ ᱢᱤᱱᱤᱴ, ᱯᱟᱸᱪ ᱢᱤᱱᱤᱴ, ᱥᱟᱲᱮ ᱛᱤᱱ ᱢᱤᱱᱤᱴ ᱚᱱᱮ ᱚᱱᱠᱟ ᱾
ᱦᱳᱭ ᱾
ᱛᱟᱦᱚᱞᱮ ᱟᱯᱮ ᱛᱤᱱ ᱨᱮᱯᱮ ᱡᱚᱢ ᱠᱮᱫᱟ ᱮᱨᱚᱜ ᱥᱤᱢ ᱫᱚ?
ᱟᱞᱮ ᱦᱚᱸ, ᱛᱟᱨᱢᱟᱱᱮ ᱩᱰᱩᱜ ᱠᱟᱱᱟᱞᱮ ᱱᱟᱭᱠᱮ, ᱜᱚᱰᱮᱛ ᱠᱚᱪᱚ ᱩᱰᱩᱜ ᱠᱟᱱᱟ ᱛᱳᱢᱟᱨ ᱥᱮᱛᱟᱜ ᱵᱮᱲᱟ ᱢᱟ ᱛᱟᱨᱢᱟᱱᱮ ᱮ ᱜᱳᱰᱮᱛ ᱮ ᱪᱟᱣᱞᱮ ᱚᱲᱟᱜ ᱚᱲᱟᱜ ᱮ ᱟᱹᱫᱟᱹᱭ ᱠᱮᱫᱟ, ᱛᱟᱯᱚᱨᱮ ᱥᱤᱢ ᱠᱚ ᱥᱤᱢ ᱵᱩᱥᱟᱹᱜ ᱠᱚ ᱥᱟᱵ ᱠᱮᱫ ᱠᱚᱣᱟ ᱾ ᱠᱚᱲᱟ ᱠᱚ ᱟᱛᱮ ᱥᱤᱢ ᱵᱩᱥᱟᱹᱜ ᱛᱚ, ᱟᱯᱮ ᱥᱮᱫ ᱤᱭᱟᱹ ᱥᱟᱵ ᱠᱚᱜᱮᱭᱟ ᱛᱚ? ᱩᱱᱠᱟ ᱥᱤᱢ ᱵᱩᱥᱟᱹᱜ ᱥᱤᱢ
ᱦᱮᱸ, ᱥᱤᱢ ᱦᱚᱯᱚᱱ ᱜᱮ ᱛᱚ ᱟᱞᱮ ᱥᱮᱫ ᱫᱚ ᱮᱠᱴᱩ ᱞᱟᱹᱴᱩ ᱧᱚᱜ ᱠᱚᱣᱟ ᱢᱟᱱᱮ ᱟᱨ ᱤᱭᱟᱹ ᱨᱮᱫᱚ ᱾
ᱦᱮᱸ, ᱢᱚᱴᱟᱢᱩᱴᱤ ᱡᱮᱢᱚᱱ ᱡᱟᱦᱟᱸᱭ ᱠᱚ ᱜᱟᱱᱚᱜ ᱞᱮᱠᱟᱱ ᱠᱚ ᱟᱨ ᱡᱟᱦᱟᱸᱭ ᱨᱮ ᱮᱠᱟᱞ ᱜᱮ ᱵᱟᱹᱱᱩᱜ ᱠᱚᱣᱟ, ᱩᱱᱤ ᱫᱚ ᱪᱮᱫ? ᱪᱤᱠᱟᱭᱟ ᱛᱟᱦᱚᱞᱮ ᱠᱟᱹᱴᱤᱡ ᱦᱚᱯᱚᱱ ᱜᱮ ᱤᱫᱤ ᱠᱚᱣᱟᱭ, ᱟᱫᱚ ᱚᱱᱟ ᱠᱚ ᱦᱮᱡ ᱱᱟ ᱵᱟᱨᱴᱟ ᱥᱤᱢ ᱠᱚ ᱩᱰᱩᱠ ᱟᱠᱟᱱᱟ, ᱡᱟᱦᱮᱨ ᱫᱚᱠᱚ ᱪᱟᱞᱟᱣ ᱟᱠᱟᱱᱟ ᱾
ᱚ, ᱟᱢ ᱢᱮᱱᱟ ᱡᱚᱠᱷᱚᱱᱮᱢ ᱯᱷᱳᱱ ᱛᱚᱠᱷᱚᱱ ᱮᱱᱮ ᱜᱮ ᱥᱟᱵ ᱯᱩᱨᱟᱹᱣ ᱦᱩᱭ ᱠᱟᱱᱟ ᱾ ᱥᱟᱵ ᱯᱩᱨᱟᱹᱣ ᱠᱚ ᱠᱟᱛᱮ ᱚᱸᱰᱮ ᱤᱭᱟᱹ ᱴᱷᱮᱱ ᱞᱮ ᱫᱩᱲᱩᱵ ᱟᱠᱟᱱᱟ ᱾
ᱚ ᱾
ᱟᱫᱚ ᱥᱟᱵ ᱯᱩᱨᱟᱹᱣ ᱠᱟᱛᱮ ᱤᱧᱫᱚ ᱚᱲᱟᱜ ᱚᱱᱛᱮ ᱫᱚ ᱵᱟᱹᱧ ᱪᱟᱞᱟᱣ ᱟᱠᱟᱱᱟ, ᱰᱟᱭᱨᱮᱴ ᱡᱚᱢ ᱠᱟᱛᱮ ᱚᱸᱰᱮ ᱜᱮᱧ ᱦᱮᱡ ᱮᱱᱟ ᱾
ᱦᱮᱸ ᱾ ᱟᱞᱮ ᱴᱷᱮᱱ ᱱᱚᱸᱰᱮ ᱚᱠᱟᱴᱷᱮᱱ ᱪᱚ, ᱵᱟᱥ ᱛᱮᱦᱤᱧ ᱥᱤᱛᱩᱝ ᱠᱟᱱ ᱜᱮᱭᱟ ᱛᱮᱦᱤᱧ ᱥᱮᱛᱟᱜ ᱵᱮᱲ ᱠᱷᱚᱱᱟᱜ ᱛᱮᱦᱤᱧ ᱥᱤᱛᱩᱝ ᱠᱟᱱᱟ ᱾ ᱛᱮᱦᱮᱧ ᱟᱡᱤᱨ ᱫᱚᱢᱮ ᱡᱚᱢ ᱦᱩᱭᱱᱟ ᱛᱤᱦᱤ ᱱᱚᱜ ᱯᱩᱨᱟᱹ ᱵᱩᱞᱩᱝ ᱢᱟᱹᱨᱤᱪ ᱨᱤᱫ ᱠᱟᱛᱮᱱ ᱾ ᱟᱨ ᱯᱩᱨᱟᱹ ᱡᱚᱞ ᱡᱤᱨᱟᱹ ᱯᱩᱨᱟᱹ ᱢᱮᱥᱟᱞ ᱠᱟᱛᱮ ᱢᱤᱠᱪᱟᱨ ᱠᱟᱛᱮ ᱚᱱᱟ ᱫᱚ ᱢᱤᱫᱴᱮᱱ ᱚᱱᱟ ᱞᱟᱹᱴᱩ ᱡᱟᱢ ᱨᱮ ᱦᱮᱸ,
ᱦᱮᱸ
ᱢᱚᱴᱟᱢᱩᱴᱤ ᱪᱷᱚ ᱡᱚᱱ ᱞᱮ ᱛᱟᱦᱮᱸ ᱠᱟᱱᱟ, ᱪᱷᱚ ᱡᱚᱱ ᱛᱮᱞᱮ ᱡᱚᱢ ᱠᱟᱜ ᱠᱚ ᱪᱷᱚ ᱡᱚᱱ ᱛᱟᱨᱢᱟᱱᱮ ᱾ ᱛᱤᱦᱤᱧ ᱫᱚ ᱚᱱᱟ ᱩᱱᱤ ᱡᱟᱦᱟᱸᱭ ᱫᱚᱠᱟᱱ ᱠᱟᱫᱟᱭ ᱵᱟᱝ, ᱩᱱᱠᱩ ᱨᱮᱱ ᱫᱚ ᱫᱚᱢᱮ ᱠᱚ ᱵᱤᱞᱤᱜ ᱠᱟᱱᱟ ᱾ ᱛᱟᱨ ᱢᱟᱱᱮ ᱤᱭᱟᱹ ᱪᱮᱫ ᱢᱮᱛᱟᱜ ᱟᱻᱟᱡᱤᱨ ᱟᱫᱚ ᱛᱟᱦᱚᱞᱮ ᱵᱤᱞᱤ ᱠᱚᱫᱚ ᱵᱟᱝᱠᱚ ᱥᱤᱵᱤᱞᱟ ᱛᱮ ᱛᱟᱦᱮ ᱡᱟᱦᱟᱸ ᱤᱭᱟᱹ ᱧᱚᱜ ᱠᱟᱱᱟ ᱠᱟᱺᱭᱰᱤ ᱧᱚᱜ ᱠᱟᱱᱟ ᱫᱚᱢᱮ ᱵᱤᱞᱤ ᱠᱚᱫᱚ ᱵᱟᱝ ᱠᱩ ᱥᱤᱵᱤᱞ ᱠᱟᱱᱟ ᱟᱨ ᱢᱮᱱᱫᱟ ᱚᱠᱚᱭ ᱡᱚ-ᱢᱮᱫ ᱠᱚᱣᱟ ᱛᱟᱦᱚᱞᱮ ᱪᱟᱞᱟᱜ ᱯᱮ ᱾
ᱦᱩᱸ ᱾
ᱫᱟ ᱟᱜᱩ ᱠᱚᱯᱮ ᱵᱟᱥ ᱛᱟᱦᱚᱞᱮ ᱢᱤᱥᱪᱟᱨ ᱛᱟᱦᱚᱞᱮ ᱟᱡ ᱜᱮ ᱛᱟᱦᱚᱞᱮ ᱵᱩᱞᱩᱝ ᱢᱟᱹᱨᱤᱪ ᱨᱤᱫ ᱠᱮᱫᱟ ᱛᱟᱦᱚᱞᱮ ᱡᱚᱞ ᱡᱤᱨᱟᱹ ᱫᱚ ᱵᱟᱨᱭᱟ ᱮᱢ ᱱᱟ ᱟᱡ ᱫᱚ ᱾ ᱢᱮᱱ ᱫᱟ ᱡᱚᱞ ᱡᱤᱨᱟᱹ ᱢᱮᱥᱟᱞᱟᱜ ᱯᱮ ᱾
ᱚ, ᱡᱚᱞ ᱡᱤᱨᱟᱹ ᱵᱷᱟᱞᱤ ᱜᱮ ᱵᱷᱟᱞᱤ ᱜᱮ ᱵᱩᱡᱚᱜᱼᱟ ᱤᱭᱟᱹ ᱥᱟᱞᱟᱜ ᱫᱚ ᱾
ᱦᱩᱸ, ᱟᱫᱚᱢ ᱠᱚᱫᱚ ᱞᱮ ᱢᱮᱱ ᱫᱟ ᱵᱟ ᱵᱟ ᱢᱟᱱᱮ ᱱᱚᱣᱟ ᱡᱩᱫᱤ ᱵᱚᱱ ᱤᱫᱤᱮᱭᱟ ᱵᱟᱥ ᱴᱟᱱᱰ ᱤᱫᱤ ᱠᱮᱭᱟ ᱵᱚ ᱯᱚᱭᱥᱟᱹ ᱠᱮᱭᱟᱵᱚ ᱫᱩ ᱥᱚ ᱛᱤᱱᱥᱚ ᱴᱟᱠᱟ ᱞᱮᱠᱟ ᱡᱟᱵᱚᱱ ᱡᱚᱢ ᱠᱮᱫᱟ ᱟᱵᱚ ᱾ ᱫᱩᱥᱚ ᱛᱤᱱᱥᱚ ᱴᱟᱠᱟ ᱨᱮᱭᱟᱜ ᱵᱚᱱ ᱡᱚᱢ ᱠᱮᱫᱟ ᱾
ᱦᱩᱸ, ᱯᱩᱨᱟ ᱮᱠᱫᱚᱢ ᱵᱷᱟᱞᱤ ᱯᱮ ᱯᱚᱭᱥᱟ ᱠᱮᱭᱟ ᱵᱟᱸᱠᱩᱲᱟ ᱛᱮᱫᱚ ᱪᱟᱞᱟᱜ ᱫᱚ ᱪᱟ ᱦᱤᱡᱩᱜᱼᱟ ᱱᱚᱛᱮ ᱜᱮ ᱦᱤᱡᱩᱜ ᱯᱮ ᱞᱚᱠᱠᱷᱚᱱᱚᱯᱩᱨ ᱠᱚ ᱥᱮᱜ ᱜᱷᱟᱴᱤ ᱠᱚ ᱥᱮᱜ ᱾ ᱠᱩᱞᱦᱤ ᱠᱩᱞᱦᱤ ᱤᱫᱤ ᱯᱮ ᱾
ᱦᱩᱸ ᱾ ᱠᱷᱤᱡᱩᱨ ᱜᱩᱲᱮᱢ ᱡᱚᱢ ᱠᱮᱫ ᱠᱚᱣᱟ ᱥᱮ ᱟᱢ ᱱᱤᱭᱟᱹ ᱫᱷᱟᱣ? ᱡᱮᱸ ᱫᱟ ᱾ ᱫᱟᱠᱟᱧ ᱡᱚᱢ ᱠᱮᱫᱟ ᱤᱧ ᱦᱚᱸ ᱾ ᱤᱧ ᱦᱚᱸ ᱡᱚᱢ ᱠᱟᱛᱮ ᱜᱤᱧ ᱩᱰᱩᱠ ᱮᱱᱟ ᱾
ᱪᱤᱞᱤᱢ ᱢᱮᱱᱫᱟ ᱡᱚᱢ ᱠᱮ ᱠᱚ? ᱠᱷᱤᱡᱩᱨ ᱵᱟᱝ ᱵᱟᱝ ᱾ ᱱᱮᱥ ᱫᱚ ᱠᱟᱱᱴᱷᱟᱲ, ᱠᱷᱤᱡᱩᱨ ᱪᱤᱞᱤ ᱜᱮ ᱟᱹᱣᱨᱤᱧ ᱡᱚᱢ ᱠᱚᱣᱟ ᱾ ᱢᱤᱫ ᱫᱤᱱ ᱠᱟᱱᱴᱷᱟᱲ ᱠᱟᱱᱴᱷᱟᱲ ᱟᱜᱩᱛᱮ ᱚᱲᱟᱜ ᱨᱮ ᱠᱚ ᱫᱚᱦᱚ ᱞᱮᱫ ᱠᱚᱣᱟ, ᱟᱫᱚ ᱪᱮᱫ ᱪᱚᱝ ᱤᱧ ᱦᱚᱧ ᱵᱩᱡᱽ ᱠᱮᱭᱟ ᱟᱫᱚ ᱵᱟᱹᱧ ᱡᱚᱢ ᱞᱮᱫ ᱠᱚᱣᱟ ᱾ ᱵᱟᱝ ᱫᱚ ᱚᱠᱟᱛᱮᱪᱚᱧ ᱪᱟᱞᱟᱜ ᱠᱟᱱ ᱛᱟᱦᱮᱱᱟ, ᱵᱟᱝ ᱫᱚ ᱪᱮᱫ ᱡᱚᱢ ᱦᱚᱸ ᱵᱟᱝ ᱥᱟᱱᱟ ᱞᱤᱫᱤᱧᱟ ᱾ ᱟᱫᱚ ᱱᱮᱥ ᱫᱚ ᱪᱤᱞᱤ ᱦᱚᱸ ᱚᱱᱠᱟ ᱫᱚ ᱵᱟᱹᱧ ᱡᱚᱢ
ᱤᱧ ᱢᱤᱫ ᱫᱤᱱ ᱠᱷᱤᱡᱩᱨ ᱵᱤᱞᱤ ᱤᱧ ᱡᱚᱢ ᱠᱮᱫᱟ ᱾ ᱱᱚᱣᱟ ᱠᱚ ᱪᱟᱵᱟ ᱦᱩᱭᱩᱜ ᱠᱟᱱᱟ ᱵᱮᱥᱤ ᱢᱟ ᱵᱟᱹᱭᱦᱟᱹᱲ ᱥᱮᱫ ᱨᱮ ᱢᱤᱱᱟᱹᱧ ᱛᱚ,
ᱩ
ᱚᱱᱛᱮ ᱡᱟᱦᱟᱸ ᱜᱩᱢᱲᱟᱹ ᱠᱷᱮᱛ ᱞᱮ ᱢᱮᱛᱟᱜᱼᱟ ᱚᱱᱛᱮ ᱦᱮᱡ ᱠᱟᱱᱟ᱾ ᱱᱚᱛᱮ ᱟᱯᱷᱚᱨ ᱛᱚᱞᱟ ᱢᱮᱱᱟᱜᱼᱟ ᱧᱮᱞᱟᱜ ᱠᱟᱹᱱᱟᱹᱧ ᱠᱷᱮᱛ ᱠᱚ ᱠᱷᱮᱛ ᱠᱷᱮᱛ ᱠᱚ ᱜᱟᱡᱟᱲ ᱟᱠᱟᱱᱟ᱾
ᱦᱮᱸ ᱜᱟᱡᱟᱲ ᱢᱟᱱᱮ ᱟᱲᱮ ᱟᱲᱮ ᱞᱟᱜ ᱜᱮ ᱥᱚᱢᱚᱥᱥᱟ ᱦᱮᱸ
ᱦᱮᱸ ᱟᱨ ᱟᱵᱚ ᱥᱮᱱᱟᱜ ᱡᱟᱦᱟᱸ ᱜᱟᱡᱟᱲ ᱢᱮᱱᱟᱜ ᱟᱥᱮ ᱫᱚ ᱟᱵᱚ ᱥᱮᱱᱟᱜ ᱫᱚ ᱫᱚᱢᱮ ᱜᱮ ᱜᱟᱡᱟᱲᱚᱜ ᱠᱟᱱ ᱫᱚ ᱟᱫᱚ
ᱦᱩᱸ ᱟᱯᱮ ᱫᱚ ᱵᱚᱨᱟᱵᱚᱨ ᱜᱮ ᱟᱲᱮ ᱫᱚ ᱯᱮ ᱞᱟᱜᱼᱟ ᱦᱟᱝ
ᱵᱟᱝ ᱴᱟᱠᱴᱚᱨ ᱡᱩᱫᱤ ᱴᱟᱠᱴᱚᱨ ᱛᱮ ᱡᱩᱫᱤ ᱦᱩᱭᱩᱜᱼᱟ ᱦᱮᱸ
ᱦᱮᱸ
ᱛᱟᱦᱚᱞᱮ ᱴᱟᱠᱴᱚᱨ ᱞᱮᱠᱷᱟᱱ ᱫᱚ ᱵᱟᱞᱮ ᱞᱟᱜ ᱦᱚᱪᱚᱭᱮᱫᱟ
ᱚ
ᱫᱷᱟᱨᱮ ᱫᱷᱟᱨᱮ ᱛᱮ ᱢᱮᱛᱟᱭ ᱢᱮ ᱢᱤᱫᱫᱷᱟᱣ ᱪᱟᱞᱩᱢ ᱫᱷᱟᱨᱮ ᱫᱷᱷᱟᱨᱮ ᱛᱮ ᱪᱟᱞᱩᱭᱟ ᱵᱟᱥ
ᱦᱩ ᱟᱻ ᱢᱚᱜᱚᱞ ᱢᱚᱝᱜᱚᱞ ᱞᱮ ᱯᱷᱳᱱ ᱞᱮᱫᱟᱹᱭ ᱥᱮ ᱵᱟᱝ ᱛᱮᱦᱮᱧ
ᱦᱮᱸ ᱯᱷᱳᱱ ᱟᱫ ᱩᱱᱤ ᱥᱟᱞᱟᱜ ᱜᱚᱞᱯᱚ ᱦᱩᱭ ᱟᱠᱟᱱᱟ ᱩᱱᱤ ᱥᱟᱞᱟᱜ ᱮ ᱜᱮ ᱤᱧ ᱜᱤᱧ ᱠᱚᱞᱮᱫ ᱛᱟᱦᱮᱱᱟ ᱛᱚ ᱯᱮ ᱫᱷᱟᱣ ᱯᱮ ᱫᱷᱟᱣ ᱞᱮᱠᱟ ᱦᱩᱭ ᱟᱠᱟᱱᱟ
ᱚ
ᱥᱮᱛᱟᱜ ᱯᱟᱭᱨᱟ ᱥᱮᱛᱟᱜ ᱨᱮ ᱠᱷᱮᱞ ᱧᱮᱞᱮᱫ ᱛᱟᱦᱮᱱᱟᱭ ᱠᱷᱮᱞ ᱟᱨ ᱵᱟᱝ ᱢᱮ ᱛᱟᱦᱮᱱ ᱜᱮᱭᱟ ᱮᱠᱷᱚᱱ ᱠᱷᱮᱞ ᱟᱢ ᱵᱟᱢ ᱟᱫᱩᱧ ᱠᱟᱱᱟ ᱮᱯᱥ ᱤᱧ ᱴᱷᱮᱱ ᱠᱟᱴᱟᱜ ᱮᱯᱥ ᱚᱱᱟ ᱤᱱᱥᱴᱚᱞ ᱤᱧᱟᱜ ᱫᱚ ᱵᱟᱝ ᱦᱩᱭᱩᱜ ᱠᱟᱱᱟ
ᱤᱧ ᱡᱟᱦᱟᱸᱠᱩ ᱮᱯᱥ ᱡᱟᱦᱟᱸᱧ ᱠᱳᱞ ᱠᱟᱜ ᱢᱮ ᱚᱱᱟ ᱞᱤᱝᱠ ᱫᱚ ᱰᱟᱭ ᱤᱧ ᱠᱩᱞ ᱠᱟᱫ ᱢᱮ
ᱦᱮᱸ ᱦᱮᱸ ᱵᱟᱝ ᱦᱩᱭᱩᱜ-ᱟ ᱪᱮᱫ ᱚᱯᱥᱮᱱ ᱠᱚ ᱦᱤᱡᱩᱜ ᱠᱟᱱᱟ ᱟᱨᱚ ᱠᱷᱮᱞ ᱨᱮᱭᱟᱜ ᱤᱭᱟᱹ ᱜᱮᱵᱟᱹᱧ ᱧᱟᱢᱮᱫ
ᱵᱩᱦᱩ ᱡᱷᱟᱢᱮᱞᱟ ᱠᱚ ᱵᱚᱦᱩ ᱤᱭᱟᱹ ᱢᱮᱱᱟᱜ-ᱟ ᱚᱱᱟ ᱫᱚ ᱵᱟᱲᱟᱭ ᱛᱷᱟᱠᱟ ᱱᱤᱭᱟᱹ ᱫᱚ ᱛᱷᱟᱨᱰ ᱮᱯ ᱠᱟᱱᱟ ᱥᱮ ᱛᱷᱟᱨᱰ ᱯᱟᱨᱴᱤ ᱮᱯᱥ ᱠᱟᱱᱟ ᱥᱮ ᱚᱱᱟ ᱠᱷᱟᱹᱛᱤᱨ ᱛᱮ
ᱢᱚᱝᱜᱚᱞ ᱦᱚᱸ ᱞᱟᱹᱭᱟᱫᱤᱧᱟ ᱟᱫᱚ ᱢᱮᱛᱟᱭ-ᱟᱫᱚ ᱜᱩᱜᱳᱞ ᱠᱷᱚᱱ ᱪᱟᱞᱟᱣᱱᱟ ᱟᱫᱚᱧ ᱢᱮᱱᱫᱟ ᱵᱟ ᱵᱟᱹᱧ ᱤᱭᱟᱹᱭᱟ ᱛᱷᱟᱨᱲ ᱯᱟᱨᱴᱤ ᱥᱮ ᱠᱩᱨᱩᱢ ᱠᱷᱚᱱᱟᱜ ᱛᱚ
ᱩᱱᱤ ᱫᱚ ᱪᱮᱫ ᱠᱷᱚᱱᱟᱜ ᱧᱮᱞᱮᱫ
ᱩᱱᱤ ᱩᱱᱤ ᱦᱚᱸᱭ ᱧᱮᱞᱮᱫ ᱛᱟᱦᱮᱱᱟ ᱚᱱᱟ ᱠᱷᱚᱱᱟᱜ ᱜᱮ ᱟᱫᱚ ᱪᱮᱛᱟᱱ ᱨᱮ ᱢᱮᱱᱟᱭᱟ ᱛᱚ ᱟᱫᱚ ᱩᱱᱠᱩ ᱠᱚ ᱧᱮᱞ ᱛᱟᱦᱮᱱᱟ ᱥᱮ ᱪᱮᱫ-ᱟ ᱦᱮᱸ
ᱦᱮᱸ ᱦᱮᱸ ᱦᱮᱸ
ᱟᱨ ᱵᱟᱨᱭᱟ ᱯᱷᱳᱱ ᱢᱮᱱᱟᱜ ᱛᱟᱭᱟ ᱛᱚ ᱟᱫᱚ ᱠᱷᱮᱞ ᱧᱮᱞᱧᱮᱞ ᱛᱩᱞᱩᱡ ᱜᱚᱞᱯᱚᱭᱮᱫ ᱛᱟᱦᱮᱸᱱ ᱜᱮᱭᱟ ᱦᱟᱞᱠᱟ ᱥᱟᱣᱩᱱ ᱠᱚᱢ ᱮᱢ ᱟᱠᱟᱫ ᱛᱟᱦᱮᱸᱱᱟ
ᱜᱟᱯᱟ ᱡᱟᱹᱱᱤᱡ ᱠᱟᱱᱟ ᱦᱟᱸᱜ ᱛᱟᱦᱚᱞᱮ ᱢᱮᱱᱮᱫᱟᱧ ᱤᱧ ᱢᱮᱱ ᱮᱫᱟ ᱛᱟᱦᱚᱞᱮ ᱦᱚᱞᱟ ᱨᱮᱱᱟᱜ ᱟᱲᱟᱭᱴᱟ ᱨᱮᱱᱟᱜ ᱥᱠᱳᱨᱤᱧ ᱧᱮᱞ ᱞᱮᱜᱮ ᱥᱠᱳᱨᱤᱧ ᱧᱮᱞᱮᱜᱮ ᱨᱟᱱᱤᱝ ᱟᱨᱡᱮᱱᱴᱤᱱᱟ ᱟᱨ ᱤᱭᱟᱹ ᱠᱷᱮᱞ ᱪᱟᱹᱞᱩᱜ ᱠᱟᱱᱟ ᱛᱟᱦᱚᱞᱮᱧ ᱢᱮᱱ ᱮᱫᱟ ᱥᱟᱛ ᱟᱴ ᱱᱚ ᱢᱮᱱᱤᱴ ᱦᱳᱭ ᱠᱟᱱᱟ ᱟᱨ ᱧᱮᱞ ᱮᱫᱟ ᱢᱤᱫᱴᱟᱝ ᱠᱚ ᱜᱳᱞ ᱟᱠᱟᱫᱟ ᱛᱟᱯᱚᱨᱮ ᱛᱟᱦᱞᱮ ᱠᱷᱮᱞ ᱱᱟᱥᱮ ᱱᱟᱜ ᱧᱮᱞᱜᱤᱧ
ᱛᱟᱯᱚᱨᱮ ᱜᱚᱞᱯᱚ ᱜᱚᱞᱯᱚ ᱜᱚᱞᱯᱚ ᱜᱮ ᱢᱤᱛᱟᱹᱧ ᱠᱟᱱᱟᱭ ᱯᱩᱨᱟᱹ ᱰᱟᱣᱩᱱᱤ ᱪᱚᱞ ᱞᱮᱱᱟ ᱠᱩ ᱟᱨᱡᱮᱱᱴᱤᱱᱟ ᱜᱳᱞ ᱠᱚ ᱥᱳᱫ ᱠᱮᱫ ᱜᱮᱭᱟ ᱥᱳᱫ ᱠᱮᱫᱟ ᱠᱚ ᱢᱮᱱᱮᱫᱟᱭ
ᱦᱮᱸ ᱥᱳᱛ ᱥᱳᱛᱷ ᱞᱮᱫᱟ ᱠᱚ ᱮᱠᱟᱛᱚᱨ ᱢᱤᱱᱤᱴ ᱥᱮ ᱪᱩᱣᱟᱛᱚᱨ ᱢᱤᱱᱤᱴ ᱨᱮᱠᱚ ᱥᱳᱫ ᱞᱮᱫᱟ
ᱟᱡ ᱫᱚ ᱩᱱ ᱡᱚᱠᱷᱚᱱ ᱟᱹᱞᱤᱧ ᱜᱚᱞᱯᱚᱭᱟ ᱩᱱᱛᱮ ᱫᱚ ᱚᱞᱨᱮᱰᱤ ᱪᱳᱥᱚᱴᱴᱤ ᱢᱤᱱᱤᱴ ᱪᱟᱹᱞᱩᱜ ᱠᱟᱱᱟ ᱟᱫᱚ ᱢᱮᱱᱫᱟᱹᱧ ᱧᱮᱞ ᱦᱚᱫ ᱡᱩᱫᱤᱢ ᱤᱱᱥᱴᱚᱞᱚᱜ ᱠᱟᱱ ᱛᱟᱢᱟ ᱠᱷᱟᱡ ᱫᱚ ᱚᱱᱟ ᱥᱩᱫ ᱠᱮᱫᱟ ᱠᱚ
ᱥᱩᱛ ᱠᱟᱛᱮᱜ ᱟᱨᱚ ᱯᱚᱨᱮᱛᱮ ᱴᱟᱭᱤᱢ ᱠᱚ ᱮᱢᱟᱜ ᱠᱚᱣᱟ ᱥᱮ ᱟᱨᱚ ᱢᱟᱱᱮ ᱮᱠᱥᱴᱨᱟ ᱴᱟᱭᱤᱢ ᱯᱚᱨ ᱨᱮᱦᱚ ᱡᱟᱹᱱᱤᱡ ᱵᱟᱠᱩ ᱮᱠᱥᱴᱨᱟ ᱴᱟᱭᱤᱢ ᱨᱮᱦᱚ ᱡᱟᱹᱱᱤᱡ ᱵᱟᱠᱩ ᱜᱳᱞ ᱫᱟᱲᱮᱭᱟᱫᱟ ᱛᱟᱨᱯᱚᱨᱮ ᱯᱚᱱᱮᱨᱚ ᱯᱚᱱᱮᱨᱳ ᱢᱤᱱᱤᱴ ᱵᱟᱠᱚ ᱮᱢᱟ ᱠᱚᱣᱟ ᱛᱚᱠᱷᱚᱱ ᱡᱟᱹᱱᱤᱡ ᱟᱨᱡᱮᱱᱴᱤᱱᱟ ᱟᱨᱚ ᱵᱟᱨᱭᱟ ᱠᱚ ᱜᱳᱞ ᱠᱮᱫᱟ ᱟᱫᱚ ᱱᱩᱠᱩ ᱨᱮᱱ ᱢᱤᱫᱴᱟᱝ ᱡᱟᱹᱱᱤᱡ ᱨᱮᱰ ᱠᱟᱲᱮ ᱧᱟᱢ ᱠᱮᱫᱟ ᱾
ᱦᱮ ᱢᱤᱫᱴᱮᱡ ᱨᱮᱰ ᱠᱟᱲᱮ ᱡᱚᱢ ᱟᱠᱟᱫᱟ
ᱟᱞᱮ ᱨᱮᱱ ᱦᱚᱸ ᱛᱮᱦᱮᱧ ᱤᱭᱟᱹ ᱠᱷᱮᱞ ᱠᱚ ᱪᱟᱞᱟᱣ ᱠᱟᱱ ᱛᱟᱞᱮᱭᱟ ᱵᱟᱜᱰᱤᱦᱟ ᱾
ᱚᱱᱟ ᱛᱤᱦᱤᱧ ᱟᱞᱮ ᱟᱞᱮ ᱥᱩᱨ ᱨᱮ ᱵᱚᱞ ᱠᱷᱮᱞ ᱦᱩᱭᱩᱜ ᱠᱟᱱᱟ ᱪᱚᱝ ᱢᱟᱭᱠᱤᱝ ᱚᱠᱟ ᱥᱮᱫ ᱪᱚ ᱚᱱᱟ ᱜᱟᱱᱫᱩᱣᱟᱹ ᱚᱱᱟ ᱦᱟᱱᱟ ᱠᱩᱭᱞᱟᱹ ᱯᱟᱦᱟᱲᱤ ᱚᱱᱛᱮ ᱧᱚᱜ ᱵᱟᱨᱟᱞᱤ ᱧᱚᱜᱼᱟ ᱦᱮᱸ
ᱦᱮᱸ
ᱟᱲᱤ ᱯᱟᱥᱴᱟ ᱚᱱᱟ ᱥᱟᱰᱤ ᱟᱸᱡᱚᱢᱚᱜ ᱠᱟᱱᱟ
ᱤᱧ ᱦᱚᱧ ᱢᱮᱱᱮᱫ ᱛᱟᱦᱮ ᱠᱷᱮᱞ ᱢᱤᱫᱴᱟᱝ ᱜᱟᱱ ᱦᱟᱛᱟᱣ ᱠᱮᱭᱟ ᱟᱞᱮ ᱠᱚᱨᱮᱱ ᱠᱚᱲᱟ ᱠᱚ ᱢᱮᱛᱟ ᱠᱚᱣᱟ ᱱᱤᱭᱟᱹ ᱠᱚᱨᱮ ᱠᱷᱮᱞ ᱫᱚ ᱵᱟᱹᱱᱩᱜᱼᱟ ᱚᱠᱚᱨ ᱛᱤᱦᱤᱧ ᱜᱟᱯᱟ ᱫᱚ ᱠᱷᱮᱞ ᱫᱚ ᱟᱹᱣᱨᱤᱭᱟᱜᱼᱟ ᱟᱫᱚ ᱤᱭᱟᱹ ᱨᱮ ᱛᱮᱛᱩᱞ ᱜᱚᱲᱲᱟ ᱨᱮᱫᱚ ᱫᱮᱨᱤ ᱜᱮᱭᱟ ᱩᱱ ᱫᱤᱱ ᱫᱚ ᱵᱟᱝ ᱜᱟᱱᱚᱜᱼᱟ ᱵᱟᱝᱠᱷᱟᱱ ᱫᱚ ᱯᱩᱞᱴᱤ ᱠᱷᱮᱞ ᱫᱚ ᱢᱚᱴᱟᱢᱩᱴᱤ ᱫᱚ ᱴᱷᱤᱠ ᱫᱚ ᱴᱷᱤᱠ ᱴᱷᱟᱠ ᱜᱮᱭᱟ ᱩᱱᱟᱹᱜ ᱫᱚ ᱵᱟᱝ ᱵᱟᱹᱲᱤᱡᱼᱟ
ᱦᱩᱸ
ᱟᱫᱚ ᱪᱮᱫ ᱱᱤᱭᱟᱹ ᱯᱳᱞᱴᱨᱤ ᱠᱷᱮᱞ ᱠᱷᱮᱞ ᱠᱤ ᱮᱢᱱᱤ ᱥᱚᱨᱴ ᱞᱮᱠᱟ ᱟᱨᱠᱤ
ᱦᱩᱸ
ᱦᱚᱲᱚᱢᱚ ᱥᱮᱛᱟᱜ ᱟᱨ ᱟᱵᱚ ᱫᱚ ᱟᱵᱚ ᱦᱚᱸ ᱵᱚᱱ ᱜᱮᱫ-ᱟ ᱟᱵᱚᱦᱚ ᱩᱱᱫᱤᱱ ᱠᱷᱚᱱᱚᱡ ᱵᱟᱹᱧ ᱯᱨᱮᱠᱴᱤᱥ ᱵᱟᱹᱱᱩᱜ-ᱟ
ᱦᱮᱸ ᱤᱧ ᱢᱟ ᱮᱞᱚᱢ ᱱᱟᱥᱮ ᱤᱧ ᱛᱷᱤᱭᱟᱹ ᱵᱟᱲᱟ ᱠᱮᱫᱟ ᱧᱤᱨ ᱵᱟᱝ ᱦᱩᱭ ᱞᱮᱱᱟ ᱦᱮᱸ
ᱦᱮᱸ
ᱯᱩᱨᱟᱹ ᱯᱳᱞᱴᱤ ᱠᱷᱮᱞ ᱫᱚ ᱛᱚ ᱢᱟᱱᱮ ᱟᱫᱚ ᱠᱷᱮᱞ ᱤᱫᱤᱭᱮᱫ ᱠᱷᱟᱱᱮᱢ ᱯᱮᱠᱴᱤᱥ ᱤᱫᱤᱭᱮᱫ ᱠᱷᱟᱱ ᱴᱤᱠ ᱜᱮᱭᱟ ᱯᱨᱚᱛᱷᱚᱢ ᱡᱮ ᱦᱤᱞᱚᱜ ᱠᱷᱮᱞᱟ ᱮᱱᱦᱤᱞᱳᱜ ᱫᱚ ᱟᱹᱰᱤ ᱠᱚᱥᱴᱚᱢ ᱵᱩᱡᱷᱟᱹᱣᱟ ᱮᱱ ᱦᱤᱞᱚᱜ ᱫᱚ
ᱦᱮᱸ ᱦᱚᱲᱢᱚ ᱠᱚ ᱡᱟᱜᱟᱸ ᱠᱚ ᱦᱟᱹᱥᱩ ᱠᱟᱱᱟ ᱾
ᱦᱩᱸ ᱚᱱᱠᱟ ᱠᱟᱛᱮ ᱜᱮ
ᱟᱯᱮ ᱫᱚ ᱤᱭᱟᱹ ᱚᱸᱰᱮ ᱦᱚᱲ ᱟᱯᱮ ᱦᱚᱲ ᱚᱲᱟᱜ ᱚᱲᱟᱜ ᱫᱚ ᱛᱤᱱᱟᱹᱜ ᱢᱮᱱᱟᱜ ᱢᱮᱱᱟᱜᱼᱟ ᱚᱸᱰᱮ ᱟᱯᱮ ᱴᱷᱮᱱ ᱛᱤᱱᱟᱹᱜ ᱜᱟᱱ ᱥᱤᱢ ᱥᱤᱢ ᱠᱚ ᱦᱤᱡᱩᱜᱼᱟ ᱢᱚᱴᱟᱢᱩᱴᱤ
ᱦᱮᱸ ᱞᱮᱠᱷᱟ ᱫᱚ ᱵᱟᱭᱤᱥᱴᱤ ᱚᱲᱟᱜ ᱦᱤᱥᱟᱹᱵᱽ ᱠᱚᱨᱟ
ᱦᱩᱸ ᱡᱟᱦᱮᱨ ᱫᱚ
ᱜᱟᱯᱟ ᱚᱸᱰᱮ ᱴᱤᱭᱩᱵ ᱠᱚᱞ ᱱᱮᱛᱟᱨ ᱠᱚ ᱵᱮᱱᱟᱣ ᱟᱠᱟᱫ ᱫᱚ ᱦᱟᱱᱟ ᱥᱟᱜ ᱯᱟᱥᱴᱟ ᱜᱚᱰᱟ ᱦᱟᱱᱟ ᱯᱟᱥᱴᱟ ᱴᱤᱭᱩᱵ ᱠᱚᱞ ᱵᱟᱝ ᱠᱚ ᱵᱮᱱᱟᱣ ᱟᱠᱟᱫᱟ ᱜᱚᱰᱟ ᱫᱷᱟᱨᱮ ᱨᱮᱜᱮ ᱢᱤᱫᱴᱮᱱ ᱢᱮᱱᱟᱜ ᱫᱚ
ᱴᱤᱭᱩ ᱠᱚᱞ ᱴᱤᱭᱩ ᱠᱚᱞ ᱫᱚ ᱢᱟᱱᱮ ᱞᱮᱸᱜᱟᱛᱤ ᱯᱟᱥᱴᱟ ᱢᱟᱱᱮ ᱦᱚᱱᱩᱢᱟᱱ ᱢᱚᱱᱫᱤᱨ ᱥᱟᱢᱟᱝ ᱴᱷᱮᱡ
ᱵᱟᱝ ᱟᱞᱮᱭᱟᱜ ᱚᱲᱟᱜ ᱨᱮ ᱡᱟᱦᱟᱸ ᱥᱮᱫ ᱵᱟᱝ ᱢᱮᱱᱟᱜᱼᱟ ᱟᱥᱮ ᱯᱟᱥᱮ ᱪᱷᱟᱛᱱᱤ ᱫᱟᱨᱮ ᱵᱚᱱ ᱵᱚᱞᱚᱭᱮᱱ ᱦᱮᱸ
ᱦᱮᱸ
ᱪᱷᱟᱹᱛᱱᱤ ᱫᱟᱨᱤ ᱢᱮᱱᱟᱜ ᱛᱟᱠᱚᱣᱟ ᱵᱤᱨ ᱯᱟᱥᱴᱟ ᱚᱱᱟ ᱢᱤᱫ ᱴᱤᱭᱩᱵᱞ ᱠᱚ ᱵᱮᱱᱟᱣ ᱠᱟᱫᱟ ᱦᱳᱭ ᱚᱸᱰᱮ ᱜᱮ ᱵᱤᱲ ᱨᱮᱱᱟᱜ ᱫᱚ
ᱚ ᱦᱮᱸ ᱦᱮᱸ ᱦᱮᱸ ᱦᱮᱸ ᱦᱮᱸ ᱴᱷᱤᱠ ᱦᱮᱸ ᱦᱮᱸ ᱦᱮ ᱚᱱᱟ ᱜᱚᱰᱟ ᱚᱱᱟ ᱥᱟᱜ ᱴᱷᱮᱡ
ᱦᱩᱸ ᱜᱚᱰᱟ ᱦᱟᱱᱟ ᱥᱟᱜ
ᱦᱮᱸ ᱦᱮᱸ ᱦᱮᱸ
ᱢᱟᱜ ᱛᱟᱞᱮ ᱵᱮᱲ ᱟᱠᱟᱫᱟ
ᱚᱸ
ᱟᱯᱮ ᱫᱚ ᱯᱩᱨᱟᱹ ᱜᱷᱟᱥ ᱵᱟᱝ ᱯᱚᱴᱩᱨ ᱜᱮ ᱛᱟᱦᱮᱱ ᱛᱟᱯᱮᱭᱟ ᱦᱮ
ᱦᱮᱸ ᱯᱳᱴᱳᱨ ᱫᱚ ᱛᱮᱦᱮᱧ ᱜᱟᱯᱟ ᱫᱚ ᱯᱩᱴᱩᱨ ᱜᱮ ᱢᱮᱱᱟᱜ ᱛᱟᱞᱮᱭᱟ ᱯᱩᱴᱩᱨ ᱫᱚ ᱟᱫᱚ ᱚᱱᱟᱜᱮ ᱢᱤᱫ ᱵᱟᱨᱮ ᱜᱷᱟᱥ ᱠᱚ ᱮᱢᱚᱱ ᱠᱟᱱᱟ ᱛ ᱟᱞᱮ ᱫᱚ ᱯᱩᱨᱟᱹ ᱤᱭᱟᱹ ᱛᱮᱠᱚ ᱵᱟᱣᱩᱱᱰᱨᱤ ᱟᱠᱟᱫᱟ ᱛᱟᱦᱞᱮ ᱛᱚ ᱟᱫᱚ ᱱᱟᱥᱮᱭᱟᱜ ᱜᱮ ᱨᱟᱹᱯᱩᱫ ᱫᱚ ᱨᱟᱹᱯᱩᱫ ᱵᱟᱲᱟ ᱠᱟᱱᱟ ᱠᱟᱴᱟ ᱤᱭᱟᱹᱛᱮ
ᱜᱚᱴᱟ ᱥᱮᱫ ᱫᱚ ᱵᱟᱝ ᱤᱭᱟᱹ
ᱦᱮᱸ ᱦᱟᱱᱮ ᱤᱭᱟᱹ ᱤᱭᱟᱹ ᱠᱚ ᱤᱭᱟᱹ ᱫᱚ ᱪᱮᱫ ᱤᱭᱟᱹ ᱠᱚ ᱢᱮᱛᱟᱜᱼᱟ ᱚᱱᱟ ᱡᱮ ᱟᱹᱰᱤ ᱫᱷᱟᱨ ᱫᱷᱟᱨ ᱢᱮᱱᱟᱜᱼᱟ ᱚᱱᱮ ᱡᱟᱭᱜᱟ ᱠᱚ ᱦᱟᱛᱟᱣ ᱠᱟᱛᱮ ᱵᱟᱠᱚ ᱵᱮᱲ ᱠᱟᱜᱼᱟ
ᱦᱮᱸ ᱦᱮᱸ ᱦᱮᱸ ᱛᱟᱨ ᱠᱟᱴᱟ
ᱛᱟᱨ ᱠᱟᱴᱟ ᱛᱚ ᱚᱱᱟ ᱦᱚᱸ ᱤᱭᱟᱹᱣ ᱠᱟᱱᱟ ᱢᱤᱫ ᱵᱟᱨ ᱫᱷᱟᱣ ᱚᱱᱮ ᱥᱚᱨᱦᱟᱭ ᱥᱚᱢᱚᱭ ᱰᱟᱝᱨᱤ ᱠᱚ ᱞᱟᱜᱟ ᱠᱷᱟᱹᱲ ᱠᱚᱣᱟ ᱛᱚ
ᱦᱮᱸ
ᱛᱟᱦᱚᱞᱮ ᱮᱠᱫᱚᱢ ᱰᱟᱝᱨᱤ ᱢᱟᱝᱨᱤ ᱠᱚ ᱯᱟᱹᱴᱩᱵ ᱤᱫᱤ ᱠᱟᱫᱟ, ᱚᱱᱟ ᱫᱚ ᱛᱟᱦᱚᱞᱮ ᱫᱚ ᱚᱱᱠᱟ ᱫᱚ ᱤᱭᱟᱹ ᱧᱚᱜ ᱜᱮ ᱢᱮᱱᱟᱜ ᱠᱟᱫᱟ ᱟᱨ ᱢᱤᱫ ᱥᱮᱱᱟᱜ ᱫᱚ ᱧᱩᱨ ᱵᱟᱲᱟᱣ ᱠᱟᱱᱟ
ᱥᱚᱦᱨᱟᱭ ᱥᱚᱢᱚᱭ ᱫᱚ ᱚᱱᱟ ᱡᱟᱦᱮᱨ ᱫᱚ ᱵᱟᱝᱠᱚ ᱠᱷᱳᱲ ᱠᱚᱣᱟ ᱛᱚ ᱚᱱᱟ ᱫᱚᱠᱚ ᱜᱚᱴ ᱴᱟᱺᱰᱤ ᱠᱚ ᱵᱮᱱᱟᱣᱟ ᱮᱠᱫᱚᱢ ᱡᱟᱦᱮᱨ ᱨᱮ ᱡᱟᱦᱟᱸ ᱯᱨᱚᱯᱟᱨ ᱡᱟᱦᱟᱸᱭ ᱮᱨᱚᱜ ᱥᱤᱢ ᱛᱤᱦᱤᱧ ᱵᱚᱱ ᱡᱚᱢ ᱠᱮᱫ ᱠᱚ ᱚᱱᱟ ᱫᱚ ᱡᱟᱦᱮᱨ ᱨᱮ
ᱱᱤᱭᱟᱹ ᱫᱚ ᱦᱮᱸ ᱦᱮᱸ ᱟᱨ ᱥᱚᱨᱦᱟᱭ ᱨᱮ ᱡᱟᱦᱟᱸ ᱚᱱᱟ ᱫᱚ ᱚᱱᱟ ᱫᱚ ᱢᱟᱱᱮ
ᱡᱟᱦᱮᱨ ᱠᱷᱚᱱᱟᱜ ᱫᱚ ᱪᱷᱟᱲᱟ ᱨᱮ, ᱦᱮᱸ ᱟᱫᱚ ᱡᱟᱨ ᱡᱚᱢᱚᱱ ᱟᱫᱚᱢ ᱱᱟᱥᱮᱱᱟᱜ ᱥᱟᱭᱤᱰ ᱛᱚᱢᱟ ᱡᱟᱦᱮ ᱡᱟᱦᱮᱨ ᱨᱮᱱ ᱵᱚᱸᱜᱟ ᱵᱩᱨᱩ ᱠᱷᱟᱱ ᱫᱚ ᱵᱟᱝ ᱠᱚ ᱤᱭᱟᱹᱭᱟ
ᱵᱟᱝ ᱵᱟᱝ ᱟᱞᱮᱭᱟᱜ ᱫᱚ ᱢᱟᱱᱮ ᱡᱟᱦᱟᱸ ᱴᱷᱮᱡ ᱡᱟᱦᱮᱨ ᱪᱟᱞᱟᱭᱮᱱ ᱛᱟᱞᱮᱭᱟ ᱚᱱᱟ ᱫᱷᱟᱨᱮ ᱴᱷᱮᱡ ᱜᱮ ᱟᱨ ᱛᱟᱦᱞᱮ ᱡᱚᱠᱷᱚᱱ ᱰᱟᱹᱝᱨᱤ ᱠᱚ ᱟᱹᱜᱩ ᱠᱚᱣᱟ ᱛᱟᱦᱞᱮ ᱦᱟᱱᱛᱮ ᱠᱷᱚᱡ ᱠᱚ ᱦᱤᱡᱩᱜ ᱠᱷᱟᱡ ᱛᱟᱦᱚᱞᱮ ᱢᱟᱱᱮ ᱡᱚᱠᱷᱚᱱ ᱡᱟᱦᱟᱸ ᱴᱷᱮᱡ ᱠᱚ ᱚᱱᱮ ᱵᱮᱞᱮ ᱠᱚ ᱞᱮᱵᱮᱜ ᱚᱪᱚ ᱠᱚ
ᱦᱮᱸ ᱵᱮᱞᱮ ᱟᱞᱮ ᱟᱞᱮ ᱥᱮᱱ ᱫᱚ ᱟᱞᱮ ᱥᱮᱱ ᱫᱚ ᱵᱮᱞᱮ ᱫᱚᱵᱟ ᱟᱞᱮ ᱫᱚ ᱦᱳᱭᱳᱜ ᱠᱟᱱᱟ ᱠᱚ ᱡᱟᱦᱟᱸ ᱨᱮᱠᱚ ᱵᱚᱸᱜᱟ ᱠᱟᱜ-ᱟ ᱵᱟᱝ ᱦᱮᱸ
ᱦᱮᱸ
ᱚᱱᱟ ᱠᱚ ᱡᱚᱢ ᱦᱚᱪᱚ ᱠᱚᱣᱟ
ᱚ ᱦᱮᱸ ᱵᱮᱞᱮ ᱥᱮ ᱪᱮᱫ ᱵᱮᱞᱮ ᱫᱚ ᱵᱮᱞᱮ ᱫᱚ ᱵᱮᱞᱮ ᱥᱮ ᱪᱮᱫ ᱚᱱᱟ ᱱᱟᱰᱮ ᱤᱭᱟᱹ ᱡᱤ ᱪᱟᱴᱚᱜ ᱤᱭᱟᱹ ᱟᱠᱚ
ᱦᱮᱸ ᱦᱮᱸ ᱚᱱᱟ ᱫᱚ ᱦᱳᱭᱳᱜ ᱡᱟᱦᱟᱸ ᱠᱚ ᱤᱭᱟᱹ ᱠᱟᱜ-ᱟ ᱚᱱᱟ ᱟ-ᱮ ᱟᱫᱣᱟ ᱪᱟᱣᱞᱮ ᱠᱚᱛᱮ ᱠᱚ ᱵᱚᱸᱜᱟ ᱵᱩᱨᱩ ᱠᱟᱜ-ᱟ ᱵᱟᱝ ᱦᱮᱸ ᱤᱭᱟᱹ ᱠᱟᱜ ᱚᱱᱟ ᱠᱚ ᱪᱟᱴᱚᱜ ᱦᱚᱪᱚ ᱠᱚ ᱡᱚᱢ ᱦᱚᱪᱚ ᱠᱚᱣᱟ ᱠᱚ ᱞᱮᱵᱮᱫ ᱦᱚᱪᱚ ᱠᱚᱣᱟ ᱠᱚ
ᱟᱫᱚ ᱛᱚᱠᱷᱚᱱ ᱫᱚ ᱡᱚᱛᱚ ᱢᱟᱱᱮ ᱟᱞᱮ ᱟᱛᱳ ᱨᱮᱱ ᱰᱟᱝᱨᱤ ᱫᱚ ᱫᱚᱢᱮ ᱤᱭᱟᱹ ᱯᱟᱴ ᱨᱮᱠᱚ ᱜᱩᱯᱤᱭᱟᱛᱚ ᱛᱟᱦᱞᱮ ᱡᱚᱠᱷᱚᱱ ᱠᱚ ᱢᱤᱫᱴᱷᱮᱡᱚᱜᱼᱟ᱾ ᱛᱟᱦᱞᱮ ᱠᱚ ᱨᱚᱯᱚᱜ ᱜᱮᱭᱟ ᱥᱮ ᱛᱟᱦᱟᱞᱮ ᱛᱚᱠᱷᱚᱱ ᱫᱚ ᱟᱫᱚ ᱢᱟᱱᱮ ᱪᱟᱴᱚᱜ ᱪᱟᱴᱚᱜ ᱵᱟᱲᱟ ᱠᱟᱛᱮᱜ ᱧᱮᱞ ᱴᱷᱤᱠ ᱞᱮᱠᱷᱟᱡ ᱜᱮ ᱟᱫᱚ ᱛᱟᱦᱞᱮ ᱰᱟᱝᱨᱤ ᱠᱚ ᱟᱨᱚ ᱠᱚ ᱛᱟᱭᱚᱢ ᱥᱮᱫ ᱠᱚ ᱦᱤᱡᱩᱜᱼᱟ ᱛᱟᱦᱚᱞᱮ ᱮᱠᱫᱚᱢ ᱠᱚ ᱤᱭᱟᱹ ᱛᱟᱯᱟᱢ ᱞᱟᱹᱜᱤᱫᱟ ᱛᱟᱦᱞᱮ ᱚᱱᱟ ᱤᱭᱟᱹ ᱥᱟᱭᱤᱰ ᱯᱟᱥᱴᱟ ᱠᱚ ᱪᱟᱞᱟᱜ ᱤᱭᱟᱹ ᱞᱮᱱᱠᱷᱟᱡ ᱛᱟᱦᱞᱮ ᱚᱱᱟ ᱫᱚ ᱯᱩᱨᱟ. ᱠᱚ ᱯᱟᱹᱴᱩᱵ ᱤᱫᱤ ᱠᱮᱫ ᱜᱮ
ᱦᱮᱸ
ᱛᱤᱱ ᱜᱷᱟᱹᱲᱤᱡ ᱛᱤᱱᱟᱹᱜ ᱤᱭᱟᱹ ᱫᱚ ᱩᱱᱟᱹᱜ ᱥᱚᱠᱛᱚ ᱛᱚ ᱠᱟᱱᱟ, ᱟᱨ ᱡᱮᱞ ᱠᱚᱨᱮ ᱫᱚ ᱦᱚᱭᱛᱚ ᱰᱟᱝᱨᱤ ᱠᱚ ᱟᱜᱷᱟᱛᱚᱜᱼᱟ ᱟᱹᱛᱩ ᱟᱫᱚ ᱱᱟᱦᱟᱜ ᱧᱩᱨᱩᱜ ᱤᱭᱟᱹ ᱵᱟᱲᱟ ᱠᱚᱜ-ᱟ ᱫᱚ ᱯᱚᱞ ᱢᱟ ᱵᱤᱫ ᱢᱟ ᱠᱚ ᱵᱤᱫ ᱟᱠᱟᱜ-ᱟ ᱛᱤᱱᱟᱹᱜ ᱩᱱᱟᱹᱜ ᱞᱟ. ᱴᱩ ᱰᱟᱝᱨᱤ ᱡᱩᱫᱤ ᱛᱟᱠᱤᱡᱚᱜᱼᱟ ᱚᱱᱟ ᱫᱚ ᱛᱟᱦᱮᱱᱟ ᱠᱤ
ᱦᱮᱸ ᱦᱮᱸ ᱴᱷᱤᱠ ᱠᱚᱞᱟᱢ ᱠᱟᱱᱟ
ᱦᱳᱭ ᱱᱟ